ᱛᱮᱻ ᱟᱻ ᱛᱚᱻ
ᱟᱪᱪᱷᱟ ᱟᱪᱪᱷᱟ ᱦᱮᱸ ᱦᱮᱸ ᱟᱡᱚᱢ ᱟᱡᱚᱢᱮᱫ ᱜᱮᱭᱟᱞᱤᱧ ᱾
ᱦᱮᱸ ᱱᱟᱯᱟᱭ ᱵᱟᱲᱟ ᱜᱮᱭᱟ ᱵᱤᱱ ᱛᱚ?
ᱦᱮᱸ ᱜᱚᱝᱠᱮ ᱱᱟᱯᱟᱭ ᱜᱮ ᱵᱟᱲᱟ ᱜᱮᱭᱟᱞᱤᱧ ᱾
ᱟᱪᱪᱷᱟ ᱟᱪᱪᱷᱟ ᱟᱪᱪᱷᱟ ᱾ ᱚᱲᱟᱜ ᱠᱚᱨᱮ ᱚᱲᱟᱜ ᱠᱚᱨᱮ ᱛᱟᱦᱚᱞᱮ? ᱦᱮᱸ ᱟᱞᱤᱧ ᱦᱚᱞᱤᱧ ᱧᱮᱞ ᱵᱟᱲᱟ ᱜᱮᱭᱟ ᱾
ᱦᱮᱸ ᱚᱲᱟᱜ ᱠᱚᱨᱮ ᱦᱚᱸ ᱜᱚᱝᱠᱮ ᱱᱟᱯᱟᱭ ᱜᱮᱭᱟ ᱠᱚ ᱟᱹᱰᱤ ᱱᱟᱯᱟᱭ ᱜᱮ
ᱟᱪᱪᱷᱟ ᱟᱪᱪᱷᱟ ᱟᱪᱪᱷᱟ ᱛᱟᱦᱞᱮ ᱱᱤᱛᱚᱜ ᱫᱚ
ᱛᱚ ᱜᱚᱝᱠᱮ ᱟᱞᱟᱝᱟᱜ ᱴᱚᱯᱤᱠ ᱫᱚ
ᱦᱮᱸᱜᱮᱸ ᱞᱟᱹᱭᱫᱟᱞᱤᱧ ᱞᱟᱹᱭᱫᱟᱞᱤᱧ ᱱᱤᱛᱳ ᱫᱚ ᱚᱠᱟᱞᱮ ᱚᱞᱚᱜ ᱯᱟᱲᱦᱟᱜ ᱡᱤᱭᱚᱱ ᱚᱠᱟ ᱞᱮᱠᱟ ᱪᱟᱞᱟᱜ ᱠᱟᱱᱟ
ᱛᱚ ᱜᱚᱝᱠᱮ ᱚᱞᱚᱜ ᱯᱟᱲᱦᱟᱜ ᱚᱞᱚᱜ ᱚᱞᱚᱜ ᱯᱟᱲᱦᱟᱜ ᱜᱚᱝᱠᱮ ᱡᱤᱭᱚᱱ ᱫᱚ ᱪᱟᱞᱟᱜ ᱠᱟᱱ ᱜᱮᱭᱟ ᱟᱹᱰᱤ ᱱᱟᱯᱟᱭ ᱜᱮ ᱛᱚ ᱜᱚᱢᱠᱮ ᱱᱚᱜᱼᱚᱭ ᱡᱮ ᱟ.... ᱡᱮ ᱱᱚᱜᱼᱚᱭ ᱠᱚᱞᱮᱡ ᱠᱚᱨᱮᱱᱟᱜ ᱥᱮ ᱱᱚᱜᱼ ᱱᱚᱝᱠᱟ ᱯᱟᱲᱦᱟᱣ ᱠᱚ ᱛᱚ ᱱᱟᱯᱟᱭ ᱫᱚ ᱱᱟᱯᱟᱭ ᱜᱮ ᱦᱩᱭᱩᱜ ᱠᱟᱱᱟ ᱛᱚ ᱞᱟᱦᱟ ᱥᱮᱫ ᱜᱮ ᱦᱟᱸᱜ ᱚᱱᱠᱟ ᱛᱚ ᱟᱸᱡᱚᱢᱚᱜ ᱠᱟᱱᱟ ᱡᱮ ᱯᱩᱨᱟᱹ ᱢᱩᱪᱟᱹᱫ ᱫᱷᱟᱹᱨᱤᱡ ᱢᱟ ᱵᱟᱝ ᱦᱩᱭ ᱟᱠᱟᱱᱟ ᱚᱞᱚᱜ ᱯᱟᱲᱦᱟᱣ ᱢᱟ ᱥᱮ ᱡᱟᱦᱟᱸ ᱟᱵᱚᱨᱮᱱ ᱢᱮᱱᱟᱜ ᱠᱚᱣᱟ ᱢᱟᱨᱟᱝ ᱢᱟᱨᱟᱝ ᱠᱚ ᱜᱚᱢᱠᱮ ᱛᱟᱠᱚ ᱛᱚ ᱩᱱᱠᱩᱣᱟᱜ ᱢᱚᱪᱟ ᱠᱷᱚᱱ ᱦᱚᱸ ᱟᱸᱡᱚᱢᱚᱜ ᱠᱟᱱ ᱜᱮᱭᱟ ᱡᱮ ᱢᱟᱱᱮ ᱡᱚᱛᱚ ᱥᱩᱵᱤᱫᱟ ᱫᱚ ᱥᱩᱠ ᱥᱩᱵᱤᱫᱟ ᱫᱚ ᱟᱹᱣᱨᱤ ᱦᱩᱭᱩᱜᱼᱟ ᱛᱚ ᱱᱚᱝᱠᱟ ᱠᱟᱱᱟ ᱜᱚᱝᱠᱮ
ᱟᱫᱚ ᱵᱮᱯᱟᱨ ᱦᱩᱭᱩᱜ ᱠᱟᱱᱟ ᱜᱚᱝᱠᱮ ᱱᱤᱛᱚᱜ ᱧᱮᱞᱚᱜ ᱠᱟᱱᱟ ᱛᱮᱦᱮᱧ ᱟᱵᱚ ᱢᱟ ᱥᱟᱱᱛᱟᱲ ᱥᱟᱱᱛᱟᱞᱤ ᱢᱤᱰᱤᱭᱟᱢ ᱛᱮᱵᱚᱱ ᱯᱟᱲᱦᱟᱜ ᱠᱟᱱᱟ ᱮᱵᱚᱝ ᱡᱟᱦᱟᱸ ᱡᱟᱦᱟᱸ ᱮᱴᱟᱜ ᱮᱴᱟᱜ ᱥᱟᱛᱟᱢ ᱠᱚ ᱢᱮᱱᱟᱜᱼᱟ ᱥᱮ ᱮᱴᱟᱜ ᱮᱴᱟᱜ ᱡᱟᱦᱟᱸ ᱵᱟᱝᱞᱟ ᱢᱤᱰᱤᱭᱟᱢ ᱠᱚ ᱢᱮᱱᱟᱜ ᱟᱠᱟᱫᱟ ᱚᱱᱟ ᱠᱚᱨᱮᱫ ᱫᱚ ᱱᱤᱛᱳᱜ ᱫᱚ ᱟᱹᱰᱤ ᱡᱳᱨ ᱯᱟᱲᱦᱟᱣ ᱪᱟᱞᱟᱜ ᱠᱟᱱᱟ ᱠᱟᱱᱟ ᱮᱵᱚᱝ ᱩᱱᱠᱩ ᱫᱚ ᱱᱟᱯᱟᱭ ᱱᱟᱯᱟᱭ ᱴᱷᱟᱶ ᱠᱚᱨᱜ ᱟᱠᱚᱨᱮᱱ ᱟ ᱩᱱᱠᱩ ᱫᱚ ᱱᱤᱛᱮᱫ ᱫᱚ ᱡᱷᱚᱛᱚ ᱜᱮᱠᱩ ᱴᱷᱤᱠᱼᱴᱷᱟᱠ ᱜᱮᱛᱟ ᱠᱚᱣᱟ ᱢᱟᱪᱮᱫ ᱠᱚ ᱵᱚᱦᱟᱞᱚᱜ ᱠᱟᱱᱟ ᱢᱮᱱᱠᱷᱟᱱ ᱥᱟᱱᱛᱟᱲ ᱥᱟᱱᱛᱟᱞᱤ ᱢᱤᱰᱟᱢ ᱫᱚ ᱱᱤᱛ ᱫᱷᱟᱹᱵᱤᱡ ᱛᱮ ᱠᱤᱱᱛᱩ ᱚᱱᱠᱟ ᱞᱟᱯᱷᱟᱝ ᱥᱮᱪᱮᱫ ᱨᱮᱱᱟᱜ ᱡᱟᱦᱟᱸ ᱴᱷᱟᱶ ᱱᱚᱣᱟ ᱮᱠᱷᱚᱱᱚ ᱟᱹᱣᱨᱤ ᱛᱮᱭᱟᱨᱚᱜᱼᱟ ᱦᱳᱭᱛᱚ? ᱟᱵᱤᱱ ᱪᱮᱫ ᱵᱤᱱ ᱢᱚᱱᱮᱭᱮᱫᱟ
ᱱᱚᱝᱠᱟ ᱜᱮ ᱜᱚᱝᱠᱮ ᱱᱤᱛ ᱯᱚᱨᱡᱚᱱᱛᱚ ᱡᱮ ᱱᱚᱜᱼᱚᱭ ᱟᱵᱚ ᱡᱟᱦᱟᱸ ᱥᱟᱱᱛᱟᱞᱤ ᱢᱤᱰᱤᱭᱟᱢ ᱛᱮᱵᱚᱱ ᱯᱟᱲᱦᱟᱜ ᱠᱟᱱᱟ ᱠᱟᱱᱟ ᱛᱚ ᱱᱚᱝᱠᱟᱜᱮ ᱡᱮ ᱤᱱᱟᱹᱜ ᱦᱚᱸ ᱯᱩᱨᱟᱹᱴᱟ ᱫᱚ ᱵᱟᱝᱜᱮ ᱦᱩᱭ ᱠᱟᱱᱟ ᱛᱚ ᱱᱚᱝᱠᱟᱜᱮ ᱢᱟᱱᱮ ᱞᱟᱦᱟ ᱨᱮᱢᱟ ᱥᱟᱱᱛᱟᱞᱤ ᱵᱟᱫ ᱥᱟᱱᱛᱟᱞᱤ ᱵᱟᱫ ᱠᱟᱛᱮᱫ ᱢᱟ ᱵᱟᱝᱞᱟ ᱢᱤᱰᱤᱭᱟᱢ ᱛᱮᱜᱮ ᱱᱚ ᱱᱚᱝᱠᱟ ᱡᱟᱹᱥᱛᱤ ᱦᱩᱭᱩᱜ ᱠᱟᱱᱟ ᱟᱨ ᱱᱚᱝᱠᱟ ᱥᱟᱱᱛᱟᱲ ᱢᱤᱰᱤᱭᱟᱢ ᱛᱮᱢᱟ ᱤᱱᱠᱟᱹ ᱚᱞᱚᱜ ᱯᱟᱲᱦᱟᱣ ᱤᱱᱟᱹᱜ ᱵᱟᱝ ᱞᱟᱦᱟ ᱤᱫᱤ ᱟᱠᱟᱱᱟ ᱛᱚ ᱱᱚᱝᱠᱟ ᱟᱹᱞᱤᱧ ᱦᱚᱸ ᱱᱚᱝᱠᱟ ᱜᱮᱞᱤᱧ ᱵᱟᱰᱟᱭᱟ ᱯᱩᱨᱟᱹᱴᱟ ᱫᱚ
ᱛᱟᱦᱞᱮ ᱜᱚᱝᱠᱮ ᱱᱤᱛᱚᱜ ᱫᱚ ᱱᱚᱜ ᱚᱭ ᱡᱟᱦᱟᱸ ᱧᱮᱞᱚᱜ ᱠᱟᱱᱟ ᱛᱮᱦᱮᱧ ᱱᱤᱛ ᱫᱚ ᱛᱟᱦᱚᱞᱮ ᱚᱠᱟᱨᱮᱵᱤᱱ ᱛᱟᱦᱮᱱ ᱠᱟᱱᱟ ᱚᱸᱰᱮ ᱫᱚ
ᱦᱮᱸ ᱜᱚᱝᱠᱮ
ᱱᱤᱛ ᱫᱚ ᱜᱚᱝᱠᱮ ᱚᱞᱚᱜ ᱯᱟᱲᱦᱟᱜ ᱡᱤᱭᱚᱱ ᱨᱮ ᱚᱲᱟᱜ ᱠᱷᱚᱱ ᱜᱮᱵᱤᱱ ᱛᱟᱦᱮᱱ ᱠᱟᱱᱟ ᱥᱮᱵ ᱵᱟᱭᱨᱮ ᱥᱮᱫ ᱵᱟᱨᱦᱮ ᱥᱮ ᱨᱮᱵᱤᱱ ᱛᱟᱦᱮᱱ ᱠᱟᱱᱟ ᱜᱚᱝᱠᱮ
ᱛᱚ ᱜᱚᱝᱠᱮ ᱱᱤᱛᱚᱝ ᱫᱚ ᱟᱹᱞᱤᱧ ᱫᱚ ᱵᱟᱭᱨᱮ ᱨᱮᱜᱮᱞᱤᱧ ᱛᱟᱦᱮᱱ ᱠᱟᱱᱟ ᱵᱟᱭᱨᱮ ᱠᱷᱚᱱ ᱜᱮᱞᱤᱧ ᱯᱟᱲᱦᱟᱜ ᱠᱟᱱᱟ ᱟᱨ ᱱᱚᱝᱠᱟ ᱟᱹᱞᱤᱧᱟᱜ ᱡᱤᱭᱚᱱ ᱫᱚ ᱵᱟᱭᱨᱮ ᱠᱷᱚᱱᱜᱮ ᱟᱹᱰᱤ ᱢᱚᱸᱡ ᱱᱟᱯᱟᱭ ᱛᱮᱜᱮ ᱦᱩᱭᱩᱜ ᱠᱟᱱᱟ ᱚᱞᱚᱜ ᱯᱟᱲᱦᱟᱜ ᱡᱤᱭᱚᱱ ᱫᱚ᱾
ᱠᱟᱛᱷᱟ ᱫᱚ ᱜᱚᱝᱠᱮ ᱥᱟᱹᱨᱤᱜᱮ ᱢᱤᱫᱴᱟᱝ ᱠᱟᱛᱷᱟ ᱨᱮ ᱢᱮᱱᱟᱜᱼᱟ ᱡᱮ ᱚᱞᱚᱜ ᱯᱟᱲᱦᱟᱜ ᱡᱤᱭᱚᱱ ᱫᱚ ᱡᱷᱚᱛᱚ ᱠᱷᱚᱱ ᱥᱚᱨᱮᱥᱟᱱᱟ ᱦᱮᱸ᱾ ᱯᱚᱱᱰᱤᱛ ᱨᱚᱜᱷᱩᱱᱟᱛᱷ ᱢᱩᱨᱢᱩ ᱠᱟᱛᱷᱟᱭ ᱢᱮᱱ ᱞᱮ ᱚᱞ ᱢᱮᱱᱟᱜ ᱛᱟᱢᱟ ᱨᱚᱲ ᱢᱮᱱᱟᱜ ᱛᱟᱢᱟ ᱫᱷᱚᱨᱚᱢ ᱢᱮᱱᱟᱜ ᱛᱟᱢᱟ ᱟᱢ ᱦᱚᱸ ᱢᱮᱱᱟᱢ ᱚᱞᱮᱢ ᱟᱫ ᱞᱮᱨᱮ ᱨᱚᱲᱮᱢ ᱟᱫ ᱞᱮᱨᱮ ᱫᱷᱚᱨᱚᱢᱮᱢ ᱟᱫ ᱨᱮᱞᱮ ᱞᱮᱨᱮ ᱟᱢ ᱦᱚᱢ ᱟᱫᱚᱜ, ᱟᱫᱚ ᱥᱟᱹᱨᱤᱜᱮ ᱦᱚᱭᱛᱳ ᱢᱤᱫᱴᱟᱝ ᱚᱲᱟᱜ ᱠᱷᱚᱱ ᱵᱚᱱ ᱩᱰᱩᱝ ᱠᱟᱱᱟ ᱡᱟᱦᱟᱱᱟᱜ ᱢᱤᱫ ᱴᱟᱝ ᱠᱩᱠᱢᱩ ᱧᱮᱞ ᱠᱟᱛᱮ ᱜᱮᱵᱚᱱ ᱩᱰᱩᱝ ᱠᱟᱱᱟ ᱦᱮᱸ ᱵᱟᱝ ᱛᱟᱦᱚᱞᱮ ᱜᱚᱝᱠᱮ ᱦᱟᱯᱮᱱ ᱫᱤᱱ ᱨᱮ ᱟᱵᱤᱱ ᱫᱚ ᱪᱮᱫ ᱛᱮᱭᱟᱨ ᱨᱮᱱᱟᱜ ᱥᱚᱯᱱᱚ ᱢᱮᱱᱟᱜ ᱛᱟᱵᱤᱱᱟ ᱡᱮ ᱱᱚᱭᱟ ᱞᱤᱧ ᱛᱮᱭᱟᱨᱚᱜᱼᱟ ᱢᱮᱱᱛᱮ
ᱛᱚ ᱜᱚᱝᱠᱮ ᱟᱹᱞᱤᱧᱟᱜ ᱥᱚᱯᱱᱚ ᱢᱮᱱᱟᱜᱼᱟ ᱡᱮ ᱟᱞᱤᱧ ᱦᱚᱸ ᱢᱚᱸᱡᱽᱛᱮ ᱱᱚᱜᱼᱚ ᱱᱤᱭᱟᱹ ᱡᱮ ᱱᱚᱜᱼᱚᱭ ᱟᱵᱚᱣᱟᱜ ᱥᱟᱱᱛᱟᱲᱤ ᱨᱚᱲ ᱟᱲᱟᱝ ᱛᱮ ᱯᱟᱲᱦᱟᱣ ᱦᱩᱭᱩᱜ ᱟᱵᱚᱣᱟᱜ ᱟᱲᱟᱝ ᱛᱮ ᱦᱩᱭᱩᱜ ᱠᱟᱱᱟ ᱡᱮ ᱥᱟᱱᱛᱟᱲᱤ ᱛᱮ ᱛᱚ ᱟᱹᱞᱤᱧᱟᱜ ᱡᱤᱭᱚᱱ ᱫᱚ ᱦᱩᱭᱩᱜ ᱠᱟᱱᱟ ᱡᱮ ᱱᱚᱜᱼᱚᱭ ᱞᱤᱧ ᱯᱟᱲᱦᱟᱜ ᱠᱟᱱᱟ ᱡᱮᱢᱚᱱ ᱟᱹᱞᱤᱧ ᱯᱟᱲᱦᱟᱣ ᱠᱟᱛᱮ ᱡᱮᱢᱚᱱ ᱟᱨᱦᱚᱸ ᱟᱹᱰᱤᱜᱟᱱ ᱢᱟᱹᱭ ᱵᱟᱹᱵᱩ ᱛᱟᱠᱚ ᱫᱚᱞᱤᱧ ᱞᱟᱹᱭ ᱪᱮᱫ ᱟᱠᱚᱢᱟ ᱡᱮ ᱵᱟᱝᱟ ᱟᱵᱚᱣᱟᱜ ᱟᱲᱟᱝ ᱛᱮᱫᱚ ᱟᱹᱰᱤ ᱱᱟᱯᱟᱭ ᱟᱹᱰᱤ ᱢᱚᱡᱽ ᱛᱮ ᱚᱞᱚᱜ ᱯᱟᱲᱦᱟᱣ ᱡᱤᱭᱚᱱ ᱠᱚ ᱦᱩᱭᱩᱜ ᱠᱟᱱᱟ᱾ ᱡᱮ ᱱᱚᱣᱟ ᱟᱵᱚ ᱟᱲᱟᱝ ᱛᱮ ᱯᱟᱲᱦᱟᱣ ᱠᱟᱛᱮ ᱦᱚᱸ ᱟᱹᱰᱤᱜᱟᱱ ᱢᱟᱱᱮ ᱥᱚᱢᱟᱡ ᱨᱮᱵᱚᱱ ᱞᱟᱦᱟ ᱦᱚᱸ ᱫᱟᱲᱮᱭᱟᱜᱼᱟ ᱟᱹᱰᱤᱜᱟᱱ ᱡᱟᱭᱜᱟ ᱨᱮᱵᱚᱱ ᱥᱮᱴᱮᱨ ᱫᱟᱲᱮᱭᱟᱜᱼᱟ ᱥᱮᱵᱚᱱ ᱠᱟᱹᱢᱤ ᱦᱚᱸᱵᱚᱱ ᱧᱟᱢ ᱫᱟᱲᱮᱭᱟᱜᱼᱟ᱾ ᱱᱚᱝᱠᱟ ᱛᱚ ᱟᱹᱞᱤᱧᱟᱜ ᱠᱟᱛᱷᱟ ᱛᱮᱫᱚ ᱱᱟᱦᱟᱜ ᱟᱹᱞᱤᱧ ᱫᱚ ᱜᱚᱝᱠᱮ᱾ ᱟ. ᱡᱮ ᱯᱟᱲᱦᱟᱣ ᱠᱟᱛᱮᱫ ᱫᱚ᱾ ᱟᱞᱤᱧ ᱨᱮᱱ ᱢᱟᱹᱭ ᱵᱟᱹᱵᱩ ᱛᱟᱠᱚ ᱥᱮ ᱟᱨᱦᱚᱸ ᱟᱹᱰᱤ ᱜᱟᱱ ᱦᱚᱲ ᱠᱚᱞᱤᱧ ᱞᱟᱹᱭ ᱠᱩ ᱢᱟ ᱱᱚᱝᱠᱟ ᱟᱞᱤᱧᱟᱜ ᱡᱤᱭᱚᱱ ᱠᱟᱱᱟ᱾
ᱮᱠᱫᱚᱢ ᱥᱟᱹᱨᱤ ᱠᱟᱛᱷᱟ ᱠᱟᱱᱟ ᱜᱚᱝᱠᱮ ᱡᱮ ᱟᱵᱚ ᱵᱚᱱ ᱪᱮᱥᱴᱟᱭᱟ ᱡᱮ ᱚᱞᱚᱜ ᱯᱟᱲᱦᱟᱜ ᱠᱟᱛᱷᱟ ᱛᱮ ᱢᱟᱱᱮ ᱟᱛᱳ ᱨᱮᱱ ᱡᱟᱦᱟᱸᱭ ᱢᱟᱹᱭ ᱵᱟᱹᱵᱩ ᱛᱟᱠᱚ ᱥᱮ ᱡᱟᱦᱟᱸᱭ ᱢᱮᱱᱟᱜ ᱠᱚᱣᱟ ᱜᱚ ᱵᱟᱵᱟ ᱛᱟᱠᱚ᱾ ᱥᱮ ᱡᱟᱦᱟᱸᱭ ᱜᱟᱨᱡᱮᱱ ᱠᱚ ᱢᱮᱱᱟᱜ ᱠᱚᱣᱟ ᱱᱩᱠᱩ ᱥᱟᱱᱟᱢ ᱠᱚᱜᱮ ᱡᱟᱛᱮ ᱢᱤᱫᱴᱮᱱ ᱟᱵᱚ ᱵᱚᱱ ᱯᱟᱲᱦᱟᱜ ᱠᱟᱱᱟ ᱢᱮᱱᱟ ᱪᱮᱫ ᱟᱵᱚᱣᱟᱜ ᱟᱹᱛᱩ ᱟᱵᱚᱣᱟᱜ ᱚᱲᱟᱜ ᱫᱩᱣᱟᱹᱨ ᱟᱵᱚ ᱡᱚᱛᱚ ᱥᱮᱫ ᱢᱟᱱᱮ ᱥᱚᱢᱟᱡᱽ ᱨᱮ ᱮᱠᱫᱚᱢ ᱵᱚᱱ ᱞᱟᱦᱟᱭᱟ᱾ ᱮᱵᱚᱝ ᱩᱱᱠᱩ ᱵᱚᱱ ᱵᱩᱡᱷᱟᱹᱣ ᱠᱚᱣᱟ ᱮᱵᱚᱝ ᱜᱚᱝᱠᱮ ᱧᱮᱞᱚᱜᱼᱟ ᱡᱮ ᱡᱟᱦᱟᱸ ᱡᱟᱦᱟᱸ ᱛᱮᱤᱦᱤᱧ ᱟᱹᱛᱩ ᱠᱚᱨᱮ ᱫᱤᱥᱚᱢ ᱠᱚᱨᱮᱫ ᱛᱮᱦᱤᱧ ᱚᱞᱚᱜ ᱯᱟᱲᱦᱟᱜ ᱱᱚᱜᱼᱚᱭ ᱡᱮ ᱵᱟᱝ ᱥᱮᱴᱮᱨ ᱟᱠᱟᱱ ᱠᱷᱟᱹᱛᱤᱨ ᱛᱮ ᱱᱤᱛ ᱫᱷᱟᱹᱵᱤᱡ ᱛᱮ ᱧᱮᱞᱚᱜᱼᱟ ᱡᱮ ᱟᱛᱩ ᱫᱤᱥᱚᱢ ᱠᱷᱚᱱᱟᱜ ᱟᱹᱰᱤᱜᱟᱱ ᱜᱮ ᱟᱸᱫᱷᱟᱯᱟᱹᱛᱭᱟᱹᱣ ᱨᱮ ᱱᱤᱛᱚᱜ ᱦᱚᱸ ᱢᱮᱱᱟᱜ ᱟᱠᱟᱫ ᱠᱚᱣᱟ᱾ ᱚᱱᱟ ᱠᱷᱚᱱ ᱵᱟᱝᱠᱚ ᱚᱣᱟᱨ ᱨᱟᱠᱟᱵ ᱦᱮᱡ ᱫᱟᱲᱮ ᱠᱟᱣᱫᱟ ᱢᱮᱱᱠᱷᱟᱱ ᱟᱵᱚ ᱡᱩᱣᱟᱹᱱ ᱠᱚᱣᱟᱜ ᱡᱟᱦᱟᱸ ᱠᱟᱹᱢᱤ ᱠᱟᱱᱟ ᱡᱮ ᱟᱵᱚ ᱟᱛᱳ ᱨᱮ ᱪᱟᱞᱟᱣ ᱠᱟᱛᱮᱜ ᱱᱚᱣᱟ ᱠᱚ ᱢᱮᱱ ᱡᱮ ᱚᱞᱚᱜ ᱯᱟᱲᱦᱟᱜ ᱥᱟᱹᱨᱤᱜᱮ ᱛᱤᱱᱟᱹᱜ ᱞᱟᱹᱠᱛᱤᱭᱟ᱾ ᱟᱨ ᱱᱚᱣᱟ ᱜᱤᱫᱽᱨᱟᱹ ᱠᱚ ᱵᱩᱡᱷᱟᱹᱣ ᱛᱚ ᱜᱚᱢᱠᱮ᱾ ᱟᱹᱵᱤᱱ ᱢᱤᱴᱟ ᱡᱮ ᱞᱟᱹᱭ ᱵᱤᱱ ᱥᱮ ᱥᱟᱹᱨᱤᱜᱤ ᱠᱤ ᱚᱞᱚᱜ ᱯᱟᱲᱦᱟᱜ ᱢᱤᱫᱴᱮᱱ ᱡᱤᱭᱚᱱ ᱱᱚᱭ ᱡᱮ ᱚᱞᱚᱜ ᱯᱟᱲᱦᱟᱜ ᱡᱤᱭᱚᱱ ᱥᱟᱹᱨᱤ ᱠᱤ ᱱᱚᱶᱟ ᱫᱚᱢᱮ ᱜᱮ ᱞᱟᱹᱠᱛᱤ ᱠᱟᱱᱟ ᱛᱮᱦᱮᱧ ᱟᱛᱳ ᱠᱚᱨᱮ ᱠᱚ ᱢᱮᱱᱟᱼᱼ ᱛᱮᱦᱮᱧ ᱟᱛᱳ ᱠᱚᱨᱮ ᱠᱚ ᱢᱮᱱᱟ ᱜᱚᱝᱠᱮ ᱡᱮ ᱚᱞᱚᱜ ᱯᱟᱲᱦᱟᱣ ᱠᱟᱛᱮ ᱪᱮᱫ ᱦᱩᱭᱩᱜᱼᱟ ᱦᱮᱸ ᱵᱟᱝ?
ᱦᱮᱸ ᱦᱮᱸ ᱚᱱᱟ ᱢᱟ ᱠᱟᱛᱷᱟ ᱠᱟᱱ ᱜᱮ ᱜᱚᱝᱠᱮ᱾
ᱛᱟᱦᱚᱞᱮ᱾ ᱢᱤᱫᱴᱮᱱ ᱚᱞᱚᱜ ᱯᱟᱲᱦᱟᱜ ᱠᱟᱱᱟ ᱵᱚᱱ ᱢᱤᱫᱴᱮᱱ ᱥᱚᱯᱱᱚ ᱠᱟᱛᱮᱜ ᱦᱮᱸ ᱵᱟᱝ? ᱛᱟᱦᱚᱞᱮ ᱛᱮᱦᱮᱧ ᱡᱮ ᱟᱛ ᱟᱹᱛᱩᱳ ᱟᱛᱳ ᱠᱚᱨᱮᱱ ᱟ ᱟᱹᱛᱩᱳ ᱨᱮᱱ ᱦᱚᱲ ᱠᱚᱠᱚ ᱢᱮᱱᱟ ᱡᱮ ᱚᱞᱚᱜ ᱯᱟᱲᱦᱟᱣ ᱠᱟᱛᱮᱫ ᱪᱮᱫ ᱦᱩᱭᱩᱜᱼᱟ᱾ ᱡᱮᱸ ᱚᱞᱚᱜ ᱯᱟᱲᱦᱟᱜ ᱠᱟᱛᱮᱫ ᱥᱮᱛᱚ ᱪᱟᱹᱠᱨᱤ ᱠᱚ ᱡᱩᱫᱤ ᱵᱟᱢ ᱧᱟᱢᱟ ᱱᱚᱝᱠᱟᱜᱮ ᱟᱵᱟᱨ ᱠᱷᱮᱛ ᱵᱟᱹᱫᱽ ᱨᱮ ᱠᱟᱹᱢᱤ ᱦᱩᱭᱩᱜᱼᱟ᱾ ᱛᱚ ᱟᱵᱤᱱᱟᱜ ᱢᱚᱱ ᱛᱮ ᱪᱮᱫᱠᱟᱭ ᱞᱟᱹᱭᱟ ᱪᱟᱥ ᱠᱷᱟᱴᱟᱣ ᱠᱤᱱᱟᱢ ᱡᱤᱭᱚᱱ ᱨᱮ ᱵᱟᱝ ᱜᱟᱱᱚᱜᱼᱟ, ᱥᱮ ᱟᱵᱚᱨᱮᱱ ᱟᱹᱛᱳ ᱫᱤᱥᱚᱢ ᱠᱚᱨᱮᱱ ᱜᱤᱫᱽᱨᱟᱹ ᱪᱮᱫ ᱵᱤᱱ ᱢᱮᱛᱟ ᱠᱚᱣᱟ?
ᱛᱚ ᱜᱚᱝᱠᱮ ᱤᱧ ᱫᱚ ᱱᱤᱭᱟᱹᱧ ᱞᱟᱹᱭᱟ ᱡᱮ ᱚᱞᱚᱜ ᱯᱟᱲᱦᱟᱣ ᱠᱟᱛᱮ ᱫᱚ ᱟᱵᱚᱣᱟᱜ ᱢᱮᱫ ᱞᱩᱛᱩᱨ ᱡᱚᱛᱚ ᱜᱮ ᱢᱟᱨᱥᱟᱞᱟᱭ ᱪᱮᱫᱟᱜ ᱥᱮ ᱦᱟᱯᱮᱱ ᱫᱤᱱᱨᱮ ᱟᱵᱚ ᱞᱟᱦᱟ ᱥᱮᱫ ᱵᱚᱱ ᱯᱟᱲᱦᱟᱣ ᱞᱮᱱᱠᱷᱟᱱ ᱛᱚ ᱞᱟᱦᱟ ᱥᱮᱫ ᱵᱚᱱ ᱟᱵᱚ ᱡᱟᱦᱟᱱᱟᱜ ᱡᱤᱱᱤᱥ ᱜᱮ ᱮᱸᱴᱠᱮᱴᱚᱬᱮ ᱴᱚᱬᱮ ᱨᱮ ᱵᱟᱝ ᱯᱟᱲᱟᱜ ᱛᱟᱵᱚᱱᱟ᱾ ᱥᱩᱠ ᱥᱩᱵᱤᱫᱷᱟ ᱟᱹᱰᱤ ᱱᱟᱯᱟᱭ ᱛᱮᱵᱚᱱ ᱥᱚᱦᱚᱡ ᱡᱟᱦᱟᱱᱟᱜ ᱡᱤᱱᱤᱥ ᱜᱮᱵᱚᱱ ᱵᱟᱰᱟᱭ ᱧᱟᱢᱟ᱾ ᱱᱚᱼ ᱱᱚᱝᱠᱟᱯᱩᱨ ᱟᱠᱟᱱᱟ᱾ ᱡᱮᱢᱚᱱ ᱟᱹᱰᱤᱜᱟᱱ ᱜᱮ ᱯᱷᱨᱚᱝ ᱠᱚ ᱦᱮᱡ ᱦᱤᱡᱩᱜᱼᱟ ᱛᱚ ᱱᱚᱝᱠᱟ ᱟᱵᱚ ᱵᱟᱵᱚᱱ ᱯᱟᱲᱦᱟᱜ ᱠᱷᱟᱱ᱾ ᱵᱟᱵᱚᱱ ᱚᱞᱚᱜ ᱠᱟᱱ ᱛᱟᱦᱚᱞᱮ ᱱᱚᱝᱠᱟ ᱡᱟᱦᱟᱱᱟᱜ ᱠᱚᱨᱮ ᱮᱯᱞᱟᱭ ᱦᱚᱸ ᱵᱟᱵᱚᱱ ᱮᱯ ᱮᱯᱞᱟᱭ ᱫᱟᱲᱮᱭᱟᱜᱼᱟ, ᱟᱹᱰᱤᱜᱟᱱ ᱱᱚᱝᱠᱟ ᱤᱧ ᱦᱚᱧ ᱧᱮᱞ ᱠᱟᱜ ᱠᱚᱣᱟ, ᱜᱚᱢᱠᱮ ᱵᱟᱠᱚ ᱯᱟᱲᱦᱟᱜ ᱠᱷᱟᱱ ᱡᱮ ᱮᱴᱠᱮᱴᱚᱬᱮ ᱠᱚ ᱯᱟᱲᱟᱜᱼᱟ᱾ ᱛᱚ ᱱᱚᱜᱼᱚ ᱱᱤᱭᱟᱹ ᱜᱮ ᱤᱧ ᱫᱩᱧ ᱞᱟᱹᱭ ᱟᱠᱚᱣᱟ ᱜᱚᱝᱠᱮ ᱡᱮ ᱢᱟᱹᱭ ᱵᱟᱹᱵᱩ ᱛᱟᱠᱚ ᱡᱮ ᱟᱯᱮ ᱚᱞᱚᱜ ᱯᱟᱲᱦᱟᱜ ᱠᱷᱟᱱ ᱯᱮ ᱢᱚᱡᱽ ᱛᱮ ᱱᱟᱯᱟᱭ ᱛᱮ ᱡᱟᱦᱟᱱᱟᱜ ᱯᱮ ᱧᱟᱢ ᱦᱚᱸᱯᱮ ᱧᱟᱢ ᱫᱟᱲᱮᱭᱟᱜᱼᱟ ᱥᱮ ᱱᱤᱭᱟᱹ ᱦᱟᱯᱮᱱ ᱫᱤᱱᱨᱮ ᱡᱮᱢᱚᱱ ᱟᱹᱰᱤ ᱱᱟᱯᱟᱭ ᱛᱮ ᱦᱩᱭᱩᱜᱭ ᱛᱟᱯᱮ ᱢᱟ ᱟᱯᱮᱭᱟᱜ ᱡᱤᱭᱚᱱ ᱦᱚᱸ ᱟᱹᱰᱤ ᱱᱟᱯᱟᱭ ᱛᱮ ᱦᱩᱭᱩᱜ ᱛᱟᱯᱮᱭᱟ ᱱᱤᱭᱟᱹ ᱱᱚᱜ ᱱᱚᱝᱠᱟ ᱤᱧᱫᱩᱧ ᱞᱟᱭᱪᱚ ᱮᱫᱟ ᱜᱚᱝᱠᱮ ᱱᱚᱜ ᱱᱚᱝᱠᱟ᱾
ᱮᱠᱫᱚᱢ ᱵᱚᱠᱚᱧ ᱟᱹᱰᱤ ᱟᱸ ᱟᱹᱰᱤ ᱪᱚᱨᱚᱠ, ᱟᱹᱰᱤ ᱱᱟᱯᱟᱭ, ᱟᱹᱵᱤᱱᱟᱜ ᱪᱤᱱᱛᱟᱹ ᱵᱷᱟᱵᱱᱟ ᱵᱤᱱ ᱫᱚᱦᱚ ᱠᱟᱫᱟ ᱥᱟᱹᱨᱤᱜᱮ ᱢᱮᱫᱴᱮᱱ ᱚᱞᱚᱜ ᱯᱟᱲᱦᱟᱜ ᱵᱮᱜᱚᱨ ᱫᱚ ᱡᱤᱭᱚᱱ ᱨᱮ ᱢᱮᱫᱴᱮᱱ ᱱᱟᱯᱟᱭ ᱦᱟᱜ ᱥᱮ ᱱᱟᱯᱟᱭ ᱴᱷᱟᱶ ᱨᱮ ᱪᱟᱞᱟᱜ ᱫᱚ ᱟᱹᱰᱤ ᱜᱮ ᱦᱚᱭᱛ ᱢᱩᱥᱠᱤᱞ ᱟᱹᱰᱤᱜᱮ ᱢᱩᱥᱠᱤᱞ ᱜᱮᱭᱟ᱾ ᱛᱚ ᱥᱟᱹᱨᱤᱜᱮ ᱱᱚᱣᱟ ᱫᱚ ᱮᱠᱫᱚᱢ ᱴᱷᱤᱠ ᱜᱮᱵᱧ ᱢᱮᱱ ᱟᱠᱟᱫᱟ ᱡᱮ ᱚᱞᱚᱜ ᱯᱟᱲᱦᱟᱣ ᱨᱮᱱᱟᱜ ᱞᱟᱹᱠᱛᱤ ᱫᱚ ᱟᱹᱰᱤᱴᱟᱜ ᱢᱮᱱᱟᱜ ᱠᱟᱫᱟ ᱡᱮ ᱦᱚᱭᱛᱚ ᱪᱟᱹᱠᱨᱤ ᱛᱤᱱᱟᱹᱜ ᱵᱚᱱ ᱯᱟᱲᱦᱟᱜ ᱠᱟᱱᱟ ᱱᱚᱣᱟ ᱫᱚ ᱵᱟᱝ ᱚᱞᱚᱜ ᱯᱟᱲᱦᱟᱜ ᱢᱟᱱᱮ ᱟᱹᱠᱤᱞ ᱟᱨᱡᱟᱣ, ᱦᱮᱛᱟᱨ ᱢᱟᱱᱮ ᱜᱚᱝᱠᱮ ᱟᱵᱤᱱ ᱵᱤᱱ ᱧᱮᱞᱟ ᱡᱮ ᱚᱞᱜ ᱴᱟᱜ ᱢᱟᱱᱮ ᱠᱟᱱᱟ, ᱡᱮ ᱚᱞᱚᱜ ᱯᱟᱲᱦᱟᱜ ᱨᱮᱱᱟᱜ ᱡᱟᱦᱟᱸ ᱥᱚᱝᱜᱷᱟ, ᱱᱚᱣᱟ ᱫᱚ ᱦᱮᱡ ᱟᱠᱟᱱᱟ ᱡᱮ ᱚᱞᱚᱜ ᱯᱟᱲᱦᱟᱜ ᱢᱟᱱᱮ ᱪᱟᱹᱠᱨᱤ᱾ ᱮᱠᱪᱩᱭᱮᱞᱤ ᱚᱞᱚᱜ ᱯᱟᱲᱦᱟᱜ ᱢᱟᱱᱮ ᱪᱟᱹᱠᱨᱤ ᱫᱚ ᱵᱟᱝ ᱠᱟᱱᱟ ᱟᱹᱞᱤᱧᱟᱜ ᱢᱮᱱᱛᱮ ᱱᱚᱟᱭ ᱢᱮᱱᱟ᱾ ᱡᱮ ᱚᱞᱚᱜ ᱯᱟᱲᱦᱟᱜ ᱢᱮᱱᱫᱚ ᱪᱟᱹᱠᱨᱤ ᱫᱚ ᱵᱟᱝ, ᱚᱞᱚᱜ ᱯᱟᱲᱦᱟᱜ ᱢᱮᱱᱫᱚ ᱟᱹᱠᱤᱞ ᱟᱨᱡᱟᱣ, ᱟᱢ ᱪᱮᱫ ᱮᱢ ᱥᱮᱬᱟ ᱠᱮ ᱠᱮᱫᱟ᱾ ᱟᱹᱠᱤᱞ ᱟᱨᱡᱟᱣ ᱟᱵᱚ ᱚᱠᱟ ᱚᱠᱟ ᱞᱮᱠᱟᱛᱮ ᱱᱚᱣᱟ ᱟᱵᱚᱣᱟᱜ ᱵᱩᱫᱽᱫᱷᱤ ᱫᱤᱥᱟᱹ ᱚᱠᱟ ᱞᱮᱠᱟᱛᱮ ᱵᱚᱱ ᱢᱟᱨᱟᱝᱟ᱾ ᱦᱮᱸᱥᱤᱠ ᱥᱤᱠᱷᱱᱟᱹᱛ ᱨᱮᱱᱟᱜ ᱰᱤᱯᱷᱤᱱᱮᱥᱚᱱ ᱥᱮ, ᱥᱤᱠᱷᱱᱟᱹᱛ ᱨᱮᱱᱟᱜ ᱥᱚᱝᱜᱟ ᱫᱚ ᱠᱤᱱᱛᱩ ᱪᱟᱹᱠᱨᱤ ᱫᱚ ᱵᱟᱝ ᱠᱟᱱᱟ᱾ ᱥᱤᱠᱷᱱᱟᱹᱛ ᱨᱮᱱᱟᱜ ᱥᱚᱝᱜᱟ ᱫᱚ ᱠᱤᱱᱛᱩ ᱱᱚᱣᱟ ᱠᱟᱱᱟ᱾ ᱡᱮ ᱟᱹᱠᱤᱞ ᱟᱨᱡᱟᱣ ᱢᱮᱱᱠᱷᱟᱱ ᱜᱚᱝᱠᱮ ᱛᱮᱦᱮᱧ ᱟᱹᱛᱩ ᱫᱤᱥᱚᱢ ᱨᱮᱱ ᱡᱟᱦᱟᱸᱭ ᱡᱟᱦᱟᱸᱭ ᱜᱚ ᱵᱟᱵᱟ ᱛᱟᱠᱚ ᱥᱮ ᱡᱟᱦᱟᱸᱭ ᱜᱟᱨᱡᱮᱱ ᱠᱚ ᱢᱮᱱᱟᱜ ᱠᱚᱣᱟ᱾ ᱥᱮ ᱟᱹᱛᱩ ᱫᱤᱥᱚᱢ ᱨᱮᱱ ᱡᱟᱦᱟᱸᱭ ᱫᱤᱥᱚᱢ ᱡᱟᱦᱟᱸᱭ ᱟᱵᱚ ᱞᱮᱠᱟ ᱡᱩᱣᱟᱹᱱ ᱠᱚ ᱢᱮᱱᱟᱜ ᱠᱚᱣᱟ᱾ ᱱᱩᱠᱩ ᱴᱷᱮᱱ ᱫᱚ ᱢᱤᱫᱴᱮᱱ ᱰᱤᱯᱷᱤᱱᱮᱥᱚᱱ ᱱᱚᱣᱟ ᱜᱮ ᱥᱮ ᱥᱚᱝᱜᱟ ᱫᱚ ᱱᱚᱣᱟ ᱜᱮ ᱦᱮᱡ ᱠᱟᱱᱟ᱾ ᱡᱮ ᱚᱞᱚᱜ ᱯᱟᱲᱦᱟᱜ ᱢᱟᱱᱮ ᱦᱩᱭᱩᱜ ᱠᱟᱱᱟ ᱪᱟᱹᱠᱨᱤ᱾ ᱢᱮᱱᱠᱷᱟᱱ ᱜᱚᱝᱠᱮ ᱛᱮᱦᱮᱧ ᱡᱮ ᱦᱚᱜᱼᱚᱭ ᱚᱱᱟ ᱦᱚᱸ ᱟᱨ, ᱡᱟᱦᱟᱸ ᱠᱟᱛᱷᱟ ᱵᱮᱱ ᱢᱮᱱ ᱠᱮᱫᱟ ᱡᱮ ᱦᱟᱯᱮᱱ ᱫᱤᱱ ᱨᱮ ᱪᱟᱞᱟᱣ ᱠᱟᱛᱮᱜ ᱡᱟᱦᱟᱸᱭ ᱚᱸᱰᱮ ᱜᱤᱫᱽᱨᱟᱹ ᱠᱚ, ᱡᱟᱦᱟᱸᱭ ᱟᱵᱚ ᱠᱷᱚᱱ ᱛᱟᱭᱱᱚᱢ ᱠᱚ ᱡᱟᱦᱟᱸᱭ ᱢᱟᱹᱭ ᱵᱟᱵᱩ ᱛᱟᱠᱚ ᱢᱮᱱᱟᱜ ᱠᱚᱣᱟ ᱱᱩᱠᱩ ᱢᱮᱛᱟ ᱠᱚ ᱟᱠᱚᱣᱟᱜ ᱚᱞᱚᱜ ᱯᱟᱲᱦᱟᱜ ᱨᱮᱱᱟᱜ ᱛᱤᱱᱟᱹᱜ ᱞᱟᱹᱠᱛᱤ ᱱᱚᱣᱟ ᱵᱤᱱ ᱞᱟᱹᱭ ᱥᱟᱰᱮ ᱟᱠᱚᱣᱟ᱾ ᱥᱟᱹᱨᱤ ᱜᱮ ᱱᱚᱣᱟ ᱠᱟᱛᱷᱟ ᱟᱡᱚᱢ ᱠᱟᱛᱮᱫ ᱟᱹᱰᱤ ᱟᱹᱰᱤ ᱟᱹᱰᱤ ᱠᱩᱥᱤ ᱞᱤᱧ ᱵᱩᱡᱷᱟᱹᱣ ᱠᱮᱫᱟ, ᱟᱹᱰᱤ ᱢᱚᱡᱽ ᱞᱤᱧ ᱵᱩᱡᱷᱟᱹᱣ ᱠᱮᱫᱟ, ᱟᱵᱚ ᱡᱚᱛᱚ ᱦᱚᱲᱟᱜ ᱡᱟᱦᱟᱸ ᱛᱤᱱᱟᱜ ᱡᱩᱣᱟᱹᱱ ᱠᱚ ᱢᱮᱱᱟᱜ ᱵᱚᱱᱟ᱾ ᱟᱵᱚ ᱞᱟᱹᱠᱛᱤ ᱠᱟᱱ ᱛᱟᱵᱚᱱᱟ᱾ ᱡᱮ ᱟᱛᱳ ᱫᱤᱥᱚᱢ ᱨᱮ ᱪᱟᱞᱟᱣ ᱠᱟᱛᱮ ᱚᱸᱰᱮ ᱨᱮᱱ ᱡᱟᱦᱟᱸᱭ ᱦᱚᱲ ᱠᱚ ᱢᱮᱱᱟᱜ ᱠᱚᱣᱟ ᱱᱩᱠᱩ ᱵᱚᱱ ᱪᱮᱜᱷᱟᱣ ᱠᱚᱣᱟ᱾ ᱮᱵᱚᱝ ᱥᱤᱠᱷᱱᱟᱹᱛ ᱡᱟᱦᱟᱸ ᱛᱤᱱᱟᱹᱜ ᱞᱟᱹᱠᱛᱤ ᱠᱟᱱᱟ ᱱᱤᱛᱚᱜ, ᱵᱚᱨᱛᱚᱢᱟᱱ ᱡᱩᱜᱽ ᱨᱮ ᱱᱚᱣᱟ ᱜᱮ ᱠᱤᱱᱛᱩ ᱚᱱᱟ ᱵᱚᱱ ᱞᱟᱹᱭ ᱥᱟᱰᱮᱭᱟᱠᱚᱣᱟ᱾ ᱵᱟᱠᱷᱟᱱ ᱫᱚ ᱚᱠᱟᱴᱷᱮᱱ ᱪᱚᱝ ᱚᱠᱟ ᱴᱷᱮᱱ ᱟᱵᱚᱣᱟᱜ ᱥᱟᱶᱛᱟ ᱢᱤᱫᱴᱮᱱ ᱛᱟᱭᱚᱢ ᱥᱮᱫ ᱵᱚᱱ ᱞᱟᱦᱟ ᱤᱫᱤ, ᱛᱟᱭᱚᱢ ᱥᱮᱫ ᱵᱚᱱ ᱛᱟᱭᱱᱚᱢ ᱤᱫᱤᱭᱮᱫ ᱞᱮ ᱠᱟ ᱟᱹᱞᱤᱧ ᱞᱤᱧ ᱟᱴᱠᱟᱨ ᱮᱫᱟ ᱟᱹᱞᱤᱧ ᱞᱤᱧ ᱟᱴᱠᱟᱨ ᱮᱫᱟ ᱱᱚᱣᱟ ᱫᱚ᱾ ᱟᱵᱤᱱ ᱜᱚᱢᱠᱮ ᱵᱤᱱ ᱟᱴᱠᱟᱨ ᱮᱫᱟ ᱥᱮ ᱵᱟᱝ?
ᱦᱮᱸ ᱜᱚᱝᱠᱮ ᱱᱚᱜᱼ ᱱᱚᱝᱠᱟ ᱜᱮ ᱟᱹᱞᱤᱧ ᱡᱟ ᱞᱤᱧ ᱧᱮᱞ ᱟᱹᱜᱩ ᱠᱟᱫᱟ ᱥᱤᱥᱤᱨᱡᱚᱱ ᱠᱚ ᱡᱮ ᱱᱚᱜᱼᱚ ᱱᱚᱝᱠᱟ, ᱱᱚᱜᱼᱚᱭ ᱟᱹᱰᱤᱜᱟᱱ ᱯᱨᱚᱵᱞᱮᱢ ᱦᱩᱭᱩᱜ ᱠᱟᱱᱟ ᱟᱵᱚ ᱦᱚᱲ ᱦᱚᱯᱚᱱᱟᱜ ᱛᱚ ᱱᱚᱼᱚ ᱱᱚᱝᱠᱟ ᱜᱮ ᱡᱮᱢᱚᱱ ᱤᱧᱤᱧ ᱞᱟᱹᱭ ᱦᱚᱪᱚ ᱢᱟ ᱡᱮᱢᱚᱱ ᱯᱟᱲᱦᱟᱜ ᱯᱮ, ᱛᱟᱨᱯᱚᱨᱮ ᱯᱟᱲᱦᱟᱣ ᱞᱮᱱᱠᱷᱟᱱ ᱫᱚ ᱟᱯᱮᱭᱟᱜ ᱜᱮ ᱢᱟᱨᱥᱟᱞ ᱰᱟᱦᱟᱨ ᱫᱚ᱾ ᱞᱟᱦᱟ ᱥᱮᱫ ᱪᱟᱞᱟᱜᱼᱟ᱾ ᱛᱚ ᱱᱚᱝᱠᱟ ᱜᱮ ᱤᱧ ᱞᱟᱹᱭᱪᱚᱭᱮᱫᱟ ᱟᱹᱰᱤ ᱜᱟᱱ ᱜᱮ ᱟᱴᱠᱟᱨᱤᱧ ᱵᱩᱡᱷᱟᱹᱣ ᱮᱫᱟ ᱤᱧᱦᱚᱸ
ᱦᱮᱸ ᱧᱮᱞ ᱵᱤᱱ ᱥᱟᱱᱛᱟᱞᱤ ᱢᱤᱰᱤᱭᱟ ᱥᱟᱱᱛᱟᱞᱤ ᱢᱤᱰᱤᱭᱟᱢ ᱛᱮ ᱯᱟᱲᱦᱟᱣ ᱫᱚ ᱵᱟᱝ ᱛᱤᱦᱤᱧ ᱮᱴᱟᱜ ᱮᱴᱟᱜ ᱡᱟᱦᱟ ᱮᱜ
ᱦᱮ
ᱟᱹᱲᱟᱹ ᱠᱚ ᱢᱮᱱᱟᱜ ᱛᱟᱵᱚᱱᱟ ᱮᱴᱟᱜ ᱮᱴᱟᱜ ᱡᱟᱦᱟ ᱵᱷᱟᱥᱟ ᱠᱚ ᱢᱮᱱᱟᱜ ᱛᱟᱵᱚᱱᱟ ᱟᱵᱚ ᱛᱩ ᱚᱱᱟ ᱠᱚᱦᱚ ᱠᱤᱛᱩ ᱥᱮᱬᱟ ᱮᱠᱟᱱᱛᱚ ᱞᱟᱹᱠᱛᱤ ᱭᱟᱵᱚᱱ ᱠᱟᱱᱟ ᱠᱟᱨᱚᱱ ᱫᱚ ᱛᱮᱦᱮᱧ ᱥᱟᱱᱛᱟᱞᱤ ᱛᱮ ᱯᱟᱲᱦᱟᱣ ᱠᱟᱛ ᱛᱮᱫᱚ ᱫᱚ ᱥᱟᱱᱛᱟᱞᱤ ᱜᱮᱵᱚᱱ ᱱᱚᱰᱮ ᱜᱮ ᱥᱤᱢᱟᱹ ᱵᱩᱴᱟᱹ ᱫᱚ ᱛᱟᱦᱮᱱᱟ ᱢᱮᱱᱠᱷᱟᱱ ᱟᱵᱚ ᱡᱩᱫᱤ ᱱᱟᱣᱟ ᱱᱟᱣᱟ ᱯᱟᱹᱨᱥᱤ ᱵᱚᱱ ᱥᱮᱬᱟᱭᱟ ᱡᱟᱦᱟ ᱫᱚ ᱦᱤᱱᱫᱤ ᱤᱝᱞᱤᱥ ᱛᱮ ᱡᱩᱫᱤ ᱵᱚᱱ ᱯᱟᱥ ᱥᱮᱬᱟ ᱫᱟᱲᱮᱭᱟᱜᱼᱟ ᱛᱟᱦᱚᱞᱮ ᱠᱤᱱᱛᱩ ᱟᱵᱚ ᱫᱤᱥᱚᱢ ᱵᱚᱱ ᱫᱟᱬᱟ ᱫᱟᱲᱮᱭᱟᱜᱼᱟ ᱛᱟᱦᱚᱞᱮ ᱟᱵᱚ ᱥᱟᱱᱛᱟᱲ ᱥᱟᱶᱛᱟ ᱨᱮᱱ ᱡᱟᱦᱟᱸᱭ ᱢᱟᱹᱭ ᱵᱟᱵᱩ ᱛᱟᱠᱚ ᱢᱮᱱᱟᱜ ᱠᱚᱣᱟ ᱡᱟᱦᱟᱸᱭ ᱡᱩᱣᱟᱹᱱ ᱠᱚ ᱢᱮᱱᱟᱜ ᱠᱚᱣᱟ ᱱᱩᱠᱩ ᱫᱚ ᱮᱠᱛᱚ ᱞᱟᱹᱠᱛᱤ ᱠᱟᱱ ᱛᱟᱵᱚᱱᱟ ᱮᱴᱟᱜ ᱵᱷᱟᱥᱟ ᱦᱚᱸᱵᱚ ᱥᱮᱬᱟᱭᱟ ᱮᱵᱚᱝ ᱜᱚᱝᱠᱮ ᱱᱚᱣᱟᱣᱮ ᱥᱮᱬᱟ ᱞᱟᱹᱠᱛᱤ ᱠᱟᱱᱟ ᱥᱮ ᱵᱟᱝ
ᱦᱮ ᱜᱚᱝᱠᱮ ᱱᱤᱭᱟᱹ ᱠᱚ ᱱᱚᱜᱼᱚᱭ ᱡᱮ ᱥᱟᱱᱛᱟᱞ ᱠᱚ ᱥᱟᱱᱛᱟᱞ ᱡᱟᱦᱟ ᱛᱮᱠᱚ ᱯᱟᱲᱦᱟᱜ ᱠᱟᱱᱟ ᱟᱵᱚᱣᱟᱜ ᱟᱲᱟᱝ ᱛᱮ ᱡᱟᱦᱟ ᱨᱮᱠᱚ ᱯᱟᱲᱦᱟᱜ ᱠᱟᱱᱟ ᱚᱱᱟ ᱥᱟᱶᱛᱮ ᱵᱟᱝᱞᱟ ᱢᱤᱰᱤᱭᱟᱢ ᱤᱝᱞᱤᱥ ᱦᱤᱱᱫᱤ ᱟᱨᱚ ᱱᱟᱱᱟ ᱨᱚᱠᱚᱢ ᱟᱵᱚᱣᱟᱜ ᱡᱟᱦᱟ ᱠᱚ ᱢᱮᱱᱟᱜᱼᱟ ᱥᱟᱵᱡᱮᱠᱴ ᱠᱚ ᱚᱱᱟ ᱛᱮᱠᱚ ᱯᱟᱲᱦᱟᱜ ᱠᱟᱱᱟ ᱟᱹᱰᱤ ᱟᱹᱰᱤ ᱱᱟᱯᱟᱭᱚᱜᱼᱟ ᱟᱹᱰᱤ ᱱᱟᱯᱟᱭ ᱟᱹᱰᱤ ᱱᱟᱯᱟᱭ ᱠᱟᱛᱷᱟ ᱵᱮᱱ ᱨᱚᱲ ᱠᱟᱫᱟ ᱜᱚᱝᱠᱮ ᱟᱹᱰᱤ ᱱᱟᱯᱟᱭ
ᱟᱨ ᱛᱚ ᱮᱴᱟᱜ ᱮᱴᱟᱜ ᱮᱴᱟᱜ ᱮᱴᱟᱜ ᱥᱟᱛᱟᱢ ᱠᱚ ᱢᱮᱱᱟᱜᱼᱟ ᱡᱟᱦᱟ ᱚᱱᱟ ᱥᱟᱛᱟᱢ ᱛᱮᱦᱳᱢ ᱯᱟᱲ ᱞᱟᱜᱟᱣᱵᱚᱱ ᱮᱵᱚᱝ ᱛᱮᱦᱮᱧ ᱢᱟᱪᱮᱫ ᱢᱚᱛᱚ ᱪᱟᱹᱠᱨᱤ ᱫᱚ ᱵᱟᱝ ᱛᱮᱦᱮᱧ ᱟᱹᱰᱤ ᱟᱭᱢᱟ ᱪᱟᱹᱠᱨᱤ ᱢᱮᱱᱟᱜ ᱟᱠᱟᱫᱟ ᱡᱟᱦᱟ ᱫᱚ ᱛᱮᱦᱮᱧ ᱮ ᱱᱚᱣᱟ ᱯᱚᱪᱷᱤᱢ ᱵᱟᱝᱞᱟ ᱯᱚᱱᱚᱛ ᱥᱮ ᱛᱮᱦᱮᱧ ᱱᱚᱣᱟ ᱥᱤᱧᱚᱛ ᱫᱤᱥᱚᱢ ᱨᱮ ᱟᱹᱰᱤᱜᱟᱱ ᱪᱟᱹᱠᱨᱤ ᱢᱮᱱᱟᱜ ᱟᱠᱟᱫᱟ ᱡᱟᱦᱟ ᱫᱚ ᱚᱱᱟ ᱠᱚᱨᱮ ᱦᱚᱸᱵᱚᱱ ᱪᱟᱞᱟᱣ ᱫᱟᱲᱮᱭᱟᱜᱼᱟ ᱢᱮᱱᱠᱷᱟᱱ ᱥᱟᱱᱛᱟᱲ ᱞᱤᱢᱤᱰᱭᱟᱢ ᱨᱮ ᱡᱟᱦᱟᱸᱭ ᱢᱟᱹᱭ ᱵᱟᱵᱩ ᱛᱟᱠᱚ ᱪᱤᱫ ᱠᱳ ᱪᱤᱱᱛᱟᱹ ᱵᱷᱟᱵᱱᱟᱭᱫᱟ ᱠᱮᱞᱟᱥ ᱴᱟᱱ ᱛᱮᱭᱟᱨᱚᱜᱼᱟ ᱠᱤ ᱜᱚᱠᱮ ᱞᱮ ᱛᱮᱭᱟᱨᱚᱜᱼᱟ ᱜᱚᱠᱮ ᱞᱮ ᱛᱮᱭᱟᱨᱚᱜᱼᱟ ᱢᱮᱱᱠᱷᱟᱱ ᱱᱚᱣᱟᱜ ᱟᱥ ᱛᱟᱦᱮ ᱠᱟᱛᱮ ᱛᱚ ᱵᱟᱝ ᱜᱟᱱᱚᱜᱼᱟ
ᱦᱮ ᱜᱚᱝᱠᱮ ᱦᱮ ᱮᱠᱫᱚᱢ ᱮᱠᱫᱚᱢ
ᱟᱨᱚ ᱛᱚ ᱛᱮᱦᱮᱧ ᱮ ᱛᱮᱦᱮᱧ ᱟᱨᱚ ᱛᱚ ᱟᱨᱚ ᱛᱚ ᱟᱹᱰᱤ ᱟᱭᱢᱟ ᱡᱟᱭᱜᱟᱨᱮ ᱮᱜ ᱮ ᱯᱷᱩᱫᱟᱢ ᱢᱮᱱᱟᱜ ᱟᱠᱟᱫᱟ ᱚᱱᱟ ᱠᱚᱨ ᱫᱚ ᱪᱮᱫᱟᱜ ᱵᱟᱵᱚᱱ ᱪᱟᱞᱟᱜᱼᱟ
ᱦᱮ ᱜᱚᱝᱠᱮ ᱱᱚᱝᱠᱟᱱ ᱠᱟᱱ ᱜᱮᱭᱟ ᱠᱟᱛ ᱫᱚ ᱡᱮ ᱮᱠᱫᱚᱢ ᱟᱹᱰᱤ ᱱᱟᱯᱟᱭ ᱠᱟᱛᱷᱟ ᱵᱮᱱ ᱨᱚᱲ ᱠᱮᱫᱟ ᱜᱚᱝᱠᱮ ᱟᱹᱰᱤ ᱱᱟᱯᱟᱭ ᱟᱹᱰᱤ ᱱᱟᱯᱟᱦ ᱛᱚ ᱜᱚᱝᱠᱮ ᱱᱚᱝᱠᱟ ᱠᱟᱱ ᱜᱮᱭᱟ ᱟᱵᱚ ᱡᱮᱢᱚᱱ ᱞᱟᱦᱟ ᱥᱮᱫ ᱵᱚᱱ ᱱᱤᱝᱠᱟᱜ ᱜᱮ ᱡᱮᱢᱚᱱ ᱵᱟᱲᱟᱭ ᱢᱟᱹᱭ ᱵᱟᱹᱵᱩ ᱛᱮᱠᱚ ᱞᱟᱹᱭ ᱟᱠᱚ ᱢᱟ ᱟᱨ ᱱᱤᱝᱠᱟᱱ ᱜᱮ ᱡᱮ ᱱᱚᱜᱼᱚᱭ ᱥᱟᱱᱛᱟᱲ ᱥᱟᱞᱟᱜ ᱟᱨᱦᱚᱸ ᱵᱟᱝᱞᱟ ᱢᱤᱰᱤᱭᱟᱢ ᱨᱮᱱᱟᱜ ᱡᱟᱦᱟᱸ ᱤᱝᱞᱤᱥ ᱦᱤᱱᱫᱤ ᱵᱟᱝᱞᱟ ᱠᱚ ᱢᱮᱱᱟᱜᱼᱟ ᱚᱱᱟ ᱠ ᱠᱚᱨᱟᱣ ᱞᱮᱱᱠᱷᱟᱱ ᱟᱹᱰᱤ ᱱᱟᱯᱟᱭᱚᱜᱼᱟ
ᱴᱷᱤᱠ ᱴᱷᱤᱠ ᱴᱷᱤᱠ ᱜᱚᱝᱠᱮ ᱛᱮᱦᱮᱧ ᱛᱮᱦᱮᱧ ᱜᱚᱝᱠᱮ ᱟᱵᱮᱱ ᱧᱮᱞ ᱵᱮᱥ ᱜᱚᱢᱠᱮ ᱟᱹᱵᱤᱱ ᱧᱮᱞ ᱵᱤᱱ ᱥᱮ ᱛᱮᱦᱮᱧ ᱛᱮᱦᱮᱧ ᱢᱟ ᱛᱮᱦᱮᱧ ᱟᱵᱤᱱ ᱛᱮᱦᱮ ᱥᱚᱢᱚᱥ ᱥᱟ ᱠᱚᱭᱚᱠ ᱵᱤᱱ ᱛᱮᱦᱮᱧ ᱢᱮᱠᱥᱤᱢᱟᱢ ᱢᱟᱱᱮ ᱟᱹᱰᱤ ᱟᱭᱢᱟ ᱟᱹᱛᱩ ᱨᱮᱜᱮᱵᱤᱱ ᱧᱮᱞᱟ ᱛᱮᱦᱤᱧ ᱥᱟᱱᱛᱟᱞᱤ ᱢᱤᱰᱤᱭᱟᱢ ᱛᱮ ᱜᱤᱫᱽᱨᱟᱹ ᱵᱟᱝᱠᱚ ᱯᱟᱲᱦᱟᱣᱮᱫ ᱠᱚᱣᱟ ᱯᱟᱲᱦᱟᱣᱮᱫ ᱠᱚᱣᱟ ᱠᱳ ᱮᱴᱟᱜ ᱮᱴᱟᱜ ᱢᱤᱰᱤᱭᱟᱢ ᱛᱮ ᱦᱮᱸ ᱵᱟᱝ ᱛᱟᱦᱚᱞᱮ ᱢᱮᱱᱠᱷᱟᱱ ᱟᱞᱤᱧ ᱫᱚ ᱞᱤᱧ ᱢᱮᱱᱟ ᱦᱚᱳᱭᱛᱚ ᱯᱟᱲᱦᱟᱣ ᱫᱚ ᱵᱟᱝ ᱨᱮᱦᱚ ᱠᱤᱱᱛᱩ ᱱᱤᱡᱮᱨᱟᱜ ᱡᱟᱱᱟᱢ ᱯᱟᱹᱨᱥᱤ ᱫᱚ ᱥᱮᱬᱟ ᱫᱚ ᱞᱟᱹᱠᱛᱤᱜ ᱠᱟᱱᱟ ᱢᱤᱫᱴᱟᱝ ᱜᱤᱫᱽᱨᱟᱹ ᱦᱮ
ᱦᱮᱸ ᱦᱮᱸ, ᱜᱚᱝᱠᱮ ᱦᱮᱸ ᱮᱠᱫᱚᱢ ᱮᱠᱫᱚᱢ
ᱢᱮᱱᱠᱷᱟᱱ ᱜᱚᱢᱠᱮ ᱟᱯᱮ ᱚᱱᱛᱮ ᱜᱚᱢᱠᱮ, ᱟᱯᱮ ᱫᱤᱥᱚᱢ ᱥᱮ ᱚᱱᱛᱮ ᱥᱟᱱᱟᱢ ᱜᱤᱫᱽᱨᱟᱹ ᱠᱚ ᱵᱟᱲᱟᱭᱟ ᱾
ᱦᱮᱸ ᱜᱚᱢᱠᱮ ᱥᱟᱱᱟᱢ ᱜᱤᱫᱽᱨᱟᱹ ᱠᱚ ᱵᱟᱰᱟᱭᱟ ᱛᱚ ᱜᱚᱢᱠᱮ ᱴᱟᱭᱤᱢ ᱦᱚᱸ ᱦᱩᱭ ᱤᱫᱤᱭᱮᱱᱟ ᱛᱚ ᱜᱚᱝᱠᱮ ᱱᱤᱝᱠᱟ ᱜᱮᱞᱟᱝ ᱜᱟᱞ ᱢᱟᱨᱟᱣᱟ ᱜᱚᱝᱠᱮ
ᱟᱪᱪᱷᱟ ᱜᱚᱢᱠᱮ ᱛᱟ